ᱟᱫᱚ ᱟᱹᱞᱤᱧᱟᱜ ᱦᱟᱸᱜ ᱪᱮᱫ ᱞᱮᱠᱟ ᱵᱮᱱ ᱟᱸᱡᱚᱢ ᱮᱫᱟ
ᱦᱮᱸ ᱢᱚᱸᱡᱽᱜᱮ ᱟᱸᱡᱚᱢᱚᱜ ᱠᱟᱱᱟ
ᱟᱪᱪᱷᱟ ᱴᱷᱤᱠ ᱴᱷᱤᱠ ᱛᱚᱵᱮ ᱢᱟᱲᱟᱝ ᱨᱮ ᱡᱚᱦᱟᱨᱞᱤᱧᱟᱜ ᱱᱮᱦᱚᱨ ᱟᱵᱮᱱ ᱤᱭᱟᱹ ᱪᱟᱞ ᱟᱵᱮᱱ ᱠᱟᱱᱟ
ᱦᱮᱸ ᱡᱚᱦᱟᱨ ᱜᱮ ᱦᱮᱸ ᱱᱟᱯᱟᱭ ᱱᱟᱯᱟᱭ ᱵᱟᱲᱟ ᱜᱮᱭᱟᱞᱤᱧ
ᱟᱹᱞᱤᱧ ᱦᱚᱸ ᱢᱚᱴᱟᱢᱩᱴᱤ ᱱᱟᱯᱟᱭ ᱜᱮ ᱢᱮᱱᱟᱜ ᱵᱟᱲᱟ ᱞᱤᱧᱟ ᱟᱨ ᱚᱲᱟᱜ ᱠᱚᱨᱮᱱ ᱦᱚᱸ ᱟᱹᱰᱤ ᱵᱷᱟᱜᱮ ᱜᱮ ᱢᱮᱱᱟᱜ ᱵᱟᱲᱟ ᱟᱠᱟᱫ ᱠᱚᱣᱟ ᱦᱟᱸᱜ ᱛᱮᱦᱮᱧ ᱫᱷᱟᱹᱨᱤᱡ ᱛᱮ ᱫᱚ
ᱦᱮᱸ ᱟᱫᱚ ᱱᱚᱜ-ᱚᱭ ᱡᱮ ᱫᱟᱜ ᱡᱟᱹᱲᱤ ᱠᱚ ᱦᱩᱭᱩᱜ ᱠᱟᱱᱟ ᱦᱮᱸᱥᱮ ᱢᱟᱱᱮ ᱨᱚᱦᱚᱭ ᱢᱟᱱᱮ ᱥᱟᱹᱛ ᱠᱟᱱᱟ ᱥᱮ ᱟᱹᱣᱨᱤ ᱟᱨᱟᱢᱵᱷᱚᱜᱼᱟ ᱪᱮᱫ ᱞᱮᱠᱟ
ᱟᱨ ᱨᱚᱦᱚᱭ ᱫᱚ ᱟᱞᱮ ᱫᱚ ᱦᱟᱸᱜ ᱞᱟᱦᱟ ᱛᱮᱜᱮᱞᱮ ᱟᱨᱟᱢᱵᱷᱚ ᱟᱠᱟᱫ ᱛᱟᱦᱮᱱᱟ ᱛᱤᱨᱤᱥ ᱡᱩᱱ ᱞᱟᱦᱟ ᱛᱟᱭᱚᱢ ᱠᱛᱮᱜᱮ ᱦᱟᱸᱜ ᱟᱫᱚ ᱩᱱ ᱥᱩᱢᱚᱭ ᱫᱟᱜ ᱢᱟ ᱛᱟᱦᱮᱸ ᱠᱟᱱ ᱜᱮᱭᱟ ᱛᱚ ᱵᱟᱨᱫᱤᱱ ᱜᱟᱱᱞᱮ ᱨᱚᱦᱚᱭ ᱠᱮᱫᱟ
ᱛᱚ ᱨᱚᱦᱚᱭ ᱠᱮᱫ ᱠᱷᱟᱡ ᱞᱮ ᱟᱨᱚ ᱚᱱᱟ ᱛᱟᱞᱟ ᱨᱮᱜᱮ ᱦᱟᱸᱜ ᱢᱟᱱᱮ ᱥᱤᱛᱩᱝ ᱵᱟᱲᱟᱭᱫᱟ ᱞᱮᱫᱟᱭᱛᱚ ᱥᱤᱛᱩᱝ ᱵᱟᱲᱟ ᱠᱮᱫ ᱠᱷᱟᱡ ᱛᱚᱵᱮ ᱫᱟᱜ ᱫᱚ ᱟᱸᱡᱮᱫ ᱵᱟᱲᱟᱭᱮᱱᱟ ᱟᱸᱡᱮᱫ ᱵᱟᱲᱟᱭᱮᱱ ᱠᱷᱟ ᱫᱚ ᱛᱟᱭᱱᱚᱢ ᱛᱮ ᱟᱭᱢᱟ ᱫᱤᱱ ᱵᱟᱨ ᱦᱟᱯᱛᱟ ᱜᱟᱱ ᱱᱚᱜᱼᱚᱭ ᱞᱮ ᱤᱭᱟᱹᱭᱱᱟ ᱢᱟᱱᱮ ᱡᱤᱨᱟᱹᱣᱱᱟᱞᱮ ᱩᱯᱟᱹᱭ ᱢᱟ ᱵᱟᱹᱱᱩᱜ ᱜᱮᱭᱟ ᱫᱟᱜ ᱵᱟᱹᱱᱩᱜᱼᱟ ᱡᱮᱦᱮᱛᱩ ᱛᱚ ᱦᱚᱞᱟ ᱥᱮ ᱢᱟᱫᱮᱨᱦᱤᱞᱳᱜ ᱠᱷᱟᱡ ᱫᱟᱜ ᱫᱟᱜ ᱮᱦᱚᱵ ᱟᱠᱟᱱᱟ ᱵᱟᱨ ᱫᱤᱱᱮ ᱫᱟᱜ ᱠᱮᱫᱟ ᱛᱚ ᱵᱟᱨ ᱫᱤᱱᱮ ᱫᱟᱜ ᱠᱮᱫ ᱠᱷᱟᱹᱛᱤᱨ ᱛᱮ ᱛᱷᱚᱲᱟ ᱜᱟᱱ ᱞᱮ ᱟᱣᱥᱟᱱ ᱧᱚᱜ ᱮᱱᱟ ᱚᱱᱟ ᱚᱫᱷᱩᱨᱟ ᱠᱟᱹᱢᱤ ᱞᱮ ᱟᱨᱟᱢᱵᱚ ᱫᱟᱲᱮ ᱠᱟᱣᱫᱟᱜᱼᱟ ᱛᱚ ᱟᱯᱮ ᱥᱮᱫ ᱜᱮᱦᱟᱸᱜ ᱪᱮᱫ ᱞᱮᱠᱟ ᱦᱟᱸᱜ ᱛᱷᱚᱲᱟ ᱜᱟᱱ ᱠᱟᱹᱴᱤᱡ ᱞᱟᱹᱭ ᱟᱸᱡᱚᱢ ᱢᱮ
ᱦᱮᱸ ᱟᱞᱮᱥᱮᱫ ᱦᱚᱸ ᱚᱱᱠᱟ ᱜᱮ ᱦᱟᱸᱜ ᱫᱟᱜ ᱫᱚ ᱦᱟᱸᱜ ᱚᱱᱠᱟ ᱵᱟᱭ ᱫᱟᱜ ᱵᱟᱲᱟ ᱞᱮᱫᱟᱛᱚ ᱟᱫᱚ ᱢᱟᱱᱮ ᱟᱹᱰᱤ ᱟᱭᱢᱟᱜᱮ ᱚᱱᱠᱟ ᱜᱷᱩᱴᱩ ᱦᱟᱥᱟ ᱠᱚ ᱢᱮᱱᱟᱜ ᱛᱟᱞᱮᱭᱟ ᱟᱨ ᱵᱟᱹᱭᱦᱟᱹᱲ ᱦᱟᱥᱟ ᱠᱚᱫᱚ ᱠᱷᱟᱱ ᱞᱮ ᱨᱚᱦᱚᱭ ᱥᱟᱹᱛ ᱟᱠᱟᱫᱟ ᱟᱫᱚ ᱜᱷᱩᱴᱩ ᱦᱟᱥᱟ ᱠᱚᱨᱮᱫ ᱫᱚ ᱵᱟᱭ ᱫᱟᱜ ᱞᱮᱠᱷᱟᱱ ᱛᱚ ᱦᱟᱸᱜ ᱫᱟᱜ ᱠᱚᱫᱚ ᱵᱟᱝ ᱛᱚᱸᱵᱟᱜᱼᱟ ᱟᱫᱚ ᱚᱱᱟ ᱠᱷᱟᱹᱛᱤᱨ ᱛᱮ ᱚᱱᱟ ᱠᱚᱫᱚ ᱠᱟᱹᱴᱤᱡ ᱵᱤᱞᱚᱢ ᱧᱚᱜ ᱟᱠᱟᱱᱟ ᱟᱫᱚ ᱦᱚᱸᱜ ᱚᱭ ᱛᱮᱦᱮᱧ ᱜᱟᱯᱟᱭ ᱫᱟᱜ ᱠᱮᱫ ᱠᱷᱟᱱ ᱟᱫᱚ ᱟᱨᱟᱢᱵᱚ ᱦᱩᱭᱩᱜᱼᱟ ᱚᱱᱟ ᱠᱚᱦᱚᱸ
ᱦᱳᱭ ᱦᱳᱭ ᱦᱳᱭ ᱟᱞᱮ ᱦᱚᱸ ᱢᱤᱫᱴᱮᱱ ᱡᱟᱭᱜᱟ ᱛᱟᱦᱮᱸ ᱠᱟᱱ ᱛᱟᱞᱮᱭᱟ ᱥᱮ ᱢᱮᱱᱟᱜ ᱛᱟᱞᱮᱭᱟ ᱚᱱᱟ ᱡᱟᱭᱜᱟ ᱛᱟᱦᱮᱸ ᱠᱟᱱ ᱠᱷᱟᱹᱛᱤᱨ ᱛᱮ ᱚᱱᱮ ᱡᱮᱦᱟᱸᱜ ᱢᱟᱱᱮ ᱵᱟᱭ ᱫᱟᱜ ᱵᱟᱲᱟ ᱞᱮᱫᱟ ᱵᱟᱝ ᱩᱱ ᱥᱚᱢᱚᱭ ᱞᱮ ᱟᱥᱟᱱ ᱵᱟᱲᱟᱭᱮᱱᱟ ᱟᱨ ᱱᱚᱣᱟ ᱠᱷᱟᱹᱛᱤᱨ ᱛᱮᱜᱮᱞᱮ ᱚᱣᱥᱟᱱ ᱵᱟᱲᱟᱭᱱᱟ ᱱᱟᱦᱟᱜ ᱛᱟᱨᱢᱟᱱᱮ ᱚᱸᱰᱮ ᱰᱟᱹᱰᱤ ᱛᱟᱦᱮᱸ ᱠᱟᱱᱟ ᱛᱚ ᱰᱟᱹᱰᱤ ᱫᱟᱜ ᱟᱨᱟᱢ ᱥᱮᱫ ᱮᱱᱛᱮ ᱩᱰᱩᱠᱚᱜ ᱠᱟᱱ ᱛᱟᱦᱮᱱᱟ ᱛᱚ ᱚᱱᱟ ᱫᱟᱜ ᱛᱮᱜᱮ ᱟᱹᱰᱤ ᱱᱟᱭ ᱱᱟᱯᱟᱭ ᱜᱮᱞᱮ ᱨᱚᱦᱚᱭ ᱫᱟᱲᱮ ᱠᱟᱣᱫᱟ ᱱᱚᱝᱠᱟ
ᱦᱮᱸ ᱟᱫᱚ ᱢᱟᱱᱮ ᱡᱚᱛᱚ ᱦᱚᱲ ᱜᱮᱛᱚ ᱚᱱᱟ ᱟᱥᱟᱲ ᱵᱚᱸᱜᱟ ᱫᱤᱱ ᱫᱚ ᱢᱟᱱᱮ ᱱᱚᱜ ᱚᱭ ᱥᱮᱨᱢᱟ ᱡᱟᱹᱲᱤ ᱠᱚᱭᱚᱜ ᱠᱟᱛᱮᱜ ᱜᱮ ᱟᱨᱠᱤ ᱠᱚ ᱟᱸᱜ ᱨᱚᱦᱚᱭᱟ ᱥᱮᱠᱚ ᱛᱩᱫᱟ ᱟᱫᱚ ᱚᱱᱟ ᱠᱷᱟᱹᱛᱤᱨ ᱛᱮᱜᱮ ᱢᱟᱱᱮ ᱡᱚᱛᱚ ᱦᱚᱲᱟᱜ ᱜᱮ ᱠᱟᱹᱴᱤᱡ ᱮ ᱨᱚᱦᱚᱭ ᱠᱚᱫᱚ ᱵᱤᱞᱚᱢᱚᱜ ᱠᱟᱱ ᱜᱮᱭᱟ ᱟᱨᱠᱤ
ᱦᱳᱭ ᱦᱳᱭ ᱟᱫᱚ ᱨᱚᱦᱚᱭ ᱫᱚ ᱵᱤᱞᱚᱢ ᱫᱚ ᱦᱟᱸᱜ ᱪᱮᱫ ᱞᱤᱧ ᱢᱮᱱᱟ ᱱᱮᱛᱟᱨ ᱫᱤᱱ, ᱠᱩ ᱢᱟᱱᱮ ᱯᱚᱨᱤᱵᱮᱥ ᱠᱚ ᱛᱷᱚᱲᱟ ᱜᱟᱱ ᱵᱚᱫᱚᱞ ᱱᱟ, ᱛᱚ ᱵᱚᱫᱚᱞᱮᱱ ᱠᱷᱟᱹᱛᱤᱨ ᱛᱮ ᱮᱸᱻ ᱵᱚᱱ ᱵᱤᱞᱚᱢᱚᱜ ᱠᱟᱱᱟ ᱦᱟᱸᱜ, ᱟᱨ ᱵᱟᱝᱠᱷᱟᱱ ᱡᱮᱞᱮᱠᱟ ᱵᱮᱱ ᱢᱮᱱ ᱠᱮᱜ-ᱟ ᱞᱟᱦᱟᱛᱮᱱ ᱠᱚ ᱚᱠᱛᱮ ᱨᱮᱱ ᱫᱤᱱ ᱥᱮ ᱦᱚᱲ ᱫᱚ ᱦᱟᱸᱜ ᱢᱟᱱᱮ ᱱᱤᱭᱟᱹ ᱜᱟᱯᱟ ᱫᱤᱱ ᱚᱠᱛᱮ ᱨᱮᱫᱚ ᱠᱚ ᱨᱚᱦᱚᱭ ᱪᱟᱵᱟ ᱩᱛᱟᱹᱨᱮᱜ ᱠᱟᱱ ᱛᱟᱸᱦᱮᱱᱟ,
ᱦᱮᱸ
ᱟᱨ ᱞᱟᱦᱟᱛᱮ ᱢᱟ ᱛᱮ ᱫᱟᱜ ᱫᱟᱜ ᱡᱟᱹᱲᱤ ᱠᱚᱦᱚᱸ ᱱᱟᱯᱟᱭ ᱜᱮ ᱛᱟᱦᱮᱱ ᱠᱟᱱ ᱛᱟᱦᱮᱱᱟ ᱥᱚᱢᱚᱭ ᱚᱠᱛ ᱛᱮ ᱨᱮᱜᱮ ᱫᱟᱜ ᱵᱟᱲᱟᱭ ᱠᱟᱱ ᱛᱟᱦᱮᱱᱟ ᱛᱚᱵᱮ ᱱᱮᱛᱟᱨ ᱫᱚ ᱦᱟᱸᱜ ᱞᱟᱦᱟᱛᱮ ᱞᱮᱠᱟ ᱫᱚ ᱦᱟᱸᱜ ᱵᱟᱹᱱᱩᱜᱼᱟ, ᱟᱨ ᱞᱟᱦᱟᱛᱮ ᱞᱮᱠᱟ ᱵᱟᱹᱱᱩᱜ ᱠᱷᱟᱹᱛᱤᱨ ᱛᱮᱜᱮ ᱦᱟᱸᱜ ᱟᱵᱩ ᱫᱚ ᱦᱟᱸᱜ ᱵᱚᱱ ᱯᱟᱹᱪᱷᱞᱟᱹ ᱛᱟᱸᱦᱮᱱ ᱠᱟᱱᱟ, ᱚᱱᱮ ᱚᱝᱠᱟ,
ᱦᱮᱸ ᱦᱚᱸ ᱧᱮᱞᱚᱜ ᱠᱟᱱᱟ ᱡᱮ ᱱᱚᱜ-ᱚᱭ ᱛᱮᱦᱮᱧ ᱜᱟᱯᱟ ᱫᱚ ᱦᱮᱸᱥᱮ ᱟᱨ ᱡᱟᱹᱯᱩᱫ ᱫᱤᱱ ᱨᱮᱫᱚᱭ ᱥᱤᱛᱩᱝᱫᱟ ᱟᱨ ᱥᱤᱛᱩᱝ ᱫᱤᱱ ᱨᱮᱫᱚᱭ ᱫᱟᱜ ᱡᱟᱹᱲᱤᱭᱮᱫᱟ ᱟᱫᱚ ᱦᱚᱸᱜᱼᱱᱟ ᱠᱚ ᱠᱷᱟᱹᱛᱤᱨ ᱛᱮᱜᱮ ᱢᱟᱱᱮ ᱤᱭᱟᱹ ᱠᱟᱹᱢᱤ ᱠᱚᱦᱚᱸ ᱵᱚᱱ ᱛᱟᱭᱚ ᱢᱚᱜ ᱠᱟᱱᱟ ᱟᱨᱠᱤ,
ᱦᱳᱭ ᱱᱚᱣᱟ ᱠᱚᱜᱮ ᱟᱹᱞ, ᱦᱳᱭ ᱱᱚᱣᱟᱜᱮ ᱟᱵᱩ ᱵᱚᱨᱛᱚᱢᱟᱱ ᱟᱹᱰᱤ ᱢᱟᱨᱟᱝ ᱟᱨ ᱥᱚᱢᱚᱥᱥᱟ ᱦᱮᱡ ᱮᱻ ᱛᱤᱭᱳᱜ ᱠᱚᱣᱟᱜ ᱵᱚᱱᱟ, ᱛᱚ ᱱᱚᱣᱟ ᱥᱚᱢᱚᱥᱥᱟ ᱜᱮ ᱦᱟᱸᱜ ᱢᱟᱱᱮ ᱪᱮᱫ ᱞᱮᱠᱟ ᱵᱚᱱ ᱮᱸᱻ ᱥᱚᱢᱟᱫᱷᱟᱱᱟ? ᱛᱚ ᱱᱚᱣᱟ ᱞᱟᱹᱜᱤᱫ ᱛᱮᱢᱟ ᱮᱛᱮ ᱚᱠᱚᱭ ᱦᱚᱸ ᱮᱛᱮ ᱵᱟᱠᱚ ᱪᱤᱱᱛᱟᱹ ᱪᱤᱱᱛᱟᱹ ᱪᱚᱨᱪᱟ ᱫᱟᱲᱮ ᱠᱟᱣᱫᱟ, ᱟᱫᱚ ᱟᱹᱞᱤᱧ ᱡᱮᱞᱮᱠᱟ ᱞᱤᱧ ᱢᱮᱱᱟ ᱡᱩᱫᱤ ᱞᱟᱦᱟ ᱞᱮᱠᱟ ᱫᱤᱱ ᱦᱚᱸ ᱡᱩᱫᱤ ᱵᱚᱱ ᱨᱩᱣᱟᱹᱲ ᱧᱟᱢᱚᱜ ᱵᱚᱱ ᱜᱚᱴᱟᱭ ᱠᱷᱟᱱ ᱛᱚᱵᱮ ᱚᱱᱮᱠᱚ ᱢᱮᱱᱟ ᱯᱚᱨᱤᱵᱮᱥ ᱟᱨ ᱨᱮ ᱡᱚᱛᱚᱱ ᱡᱟᱹᱨᱩᱲᱟ, ᱯᱚᱨᱤᱵᱮᱥ ᱪᱮᱛᱟᱱ ᱨᱮᱦᱚᱸ ᱠᱟᱹᱢᱤ ᱡᱟᱹᱨᱩᱲᱟ ᱟᱨ ᱱᱮᱛᱟᱨ ᱡᱮᱞᱮᱠ ᱤᱱᱠᱟᱹ ᱵᱮᱱ ᱢᱮᱱ ᱠᱮᱭᱟ ᱠᱚ ᱞᱠᱟᱨᱠᱷᱟᱱᱟ ᱦᱚᱸ ᱟᱹᱰᱤ ᱡᱟᱹᱥᱛᱤ ᱦᱚᱸ ᱦᱩᱭ ᱵᱟᱲᱟᱭᱮᱱᱟ ᱵᱟᱝ ᱜᱟᱹᱰᱤ ᱠᱚ ᱜᱷᱚᱲᱟ ᱠᱚ, ᱛᱚ ᱟᱹᱰᱤ ᱡᱟᱹᱥᱛᱤ ᱜᱮ ᱦᱩᱭᱮᱱ ᱠᱷᱟᱹᱛᱤᱨ ᱛᱮ ᱱᱚᱣᱟ ᱠᱚ ᱨᱮᱱᱟᱜ ᱦᱚᱸ ᱯᱨᱚᱵᱷᱟᱵᱽ, ᱡᱮᱞᱮᱠᱟ ᱢᱤᱫ ᱯᱨᱚᱠᱟᱨ ᱢᱳᱵᱟᱭᱤᱞ ᱨᱮᱱᱟᱜ ᱴᱟᱣᱟᱨ ᱚᱸᱰᱮᱱᱟᱜ ᱯᱨᱚᱵᱷᱟᱵᱽ ᱯᱟᱲᱟᱜ ᱠᱟᱱᱟ,
ᱛᱚ ᱱᱚᱜᱼᱚ ᱱᱚᱣᱟ ᱠᱚ ᱠᱷᱟᱹᱛᱤᱨ ᱛᱮᱜᱮ ᱦᱟᱸᱜ ᱢᱟᱱᱮ ᱟᱵᱚ ᱫᱚ ᱱᱚᱝᱠᱟᱱᱟᱜ ᱥᱚᱢᱚᱥᱥᱟ ᱨᱮᱫᱚ ᱵᱚᱱ ᱦᱮᱡ ᱛᱤᱭᱳᱜ ᱠᱮᱫᱟ ᱥᱮ ᱦᱮᱡ ᱛᱤᱭᱳᱜ ᱠᱚᱣᱟᱜ ᱵᱚᱱᱟᱭ,
ᱟᱫᱚ ᱚᱱᱟ ᱡᱩᱫᱤ ᱡᱚᱛᱚ ᱦᱚᱲ ᱢᱤᱞᱟᱹᱣ ᱠᱟᱛᱮᱫ ᱡᱩᱫᱤ ᱵᱚᱱ ᱟ ᱟᱨ ᱥᱚᱢᱟᱫᱷᱟᱱ ᱦᱚᱪᱚᱭᱟ ᱚᱪᱚᱭᱟ ᱛᱚᱵᱮ ᱫᱚ ᱦᱟᱸᱜ ᱥᱚᱢᱵᱷᱚᱵᱽ ᱢᱮᱱᱟᱜᱼᱟ, ᱟᱨ ᱵᱟᱝᱠᱷᱟᱱ ᱢᱤᱫ ᱴᱚᱞᱟ ᱨᱮᱱ ᱦᱚᱲ ᱥᱮ ᱵᱟᱨ ᱴᱚᱞᱟ ᱨᱮᱱ ᱦᱚᱲ ᱥᱮ ᱡᱮᱞᱮᱠᱟ ᱵᱤᱱ ᱢᱮᱱ ᱠᱮᱫ ᱢᱤᱫᱴᱮᱱ ᱰᱤᱥᱴᱤᱠ ᱨᱮᱱ ᱦᱚᱲ ᱦᱚᱸ ᱚᱠᱚᱴᱟᱭ,
ᱱᱚᱝᱠᱟ,
ᱦᱩᱸ, ᱦᱮᱸ ᱱᱚᱣᱟ ᱠᱚᱫᱚ ᱞᱟᱹᱭ ᱜᱟᱱᱚᱜᱼᱟ ᱡᱮ ᱱᱚᱜᱼᱚᱭ ᱡᱟᱦᱟᱸ ᱵᱤᱜᱽᱜᱟᱱ ᱡᱩᱜᱽ ᱥᱮ ᱥᱟᱸᱬᱮᱥ ᱨᱮᱱᱟᱜ ᱡᱩᱜᱽ ᱠᱚ ᱞᱟᱹᱭᱮᱫ ᱫᱚ ᱟᱫᱚ ᱱᱚᱣᱟ ᱠᱚᱫᱚ ᱚᱸ ᱫᱟᱜ ᱡᱟᱹᱲᱤ ᱠᱚᱦᱚᱸ ᱞᱟᱹᱭ ᱜᱟᱱᱚᱜᱼᱟ ᱱᱚᱣᱟ ᱠᱚ ᱠᱷᱟᱹᱛᱤᱨ ᱛᱮᱜᱮ ᱵᱟᱝ ᱦᱳᱭᱳᱜ ᱠᱟᱱᱟ ᱥᱩᱢᱚᱭ ᱨᱮ, ᱪᱮᱫᱟᱜ ᱥᱮ ᱧᱮᱞ ᱟᱵᱚᱱ ᱡᱮ ᱦᱚᱸᱜ-ᱚᱭ ᱢᱟᱨᱟᱝ ᱢᱟᱨᱟᱝ ᱠᱟᱨᱠᱷᱟᱱᱟ ᱠᱚ ᱵᱮᱱᱟᱣ ᱞᱟᱹᱜᱤᱫ ᱛᱮ ᱡᱟᱦᱟᱸ ᱫᱟᱨᱮ ᱠᱚ ᱢᱟᱜ-ᱫᱟ, ᱟᱫᱚ ᱫᱟᱨᱮ ᱢᱟᱜ ᱞᱮᱠᱷᱟᱡ ᱧᱮᱞᱚᱜᱼᱟ ᱡᱮ ᱟᱵᱚᱣᱟᱜ ᱥᱟᱶᱦᱮᱫ ᱥᱟᱶᱛᱮ ᱦᱚᱸᱜ-ᱚᱭ ᱡᱟᱦᱟᱸ ᱦᱚᱭ ᱦᱤᱸᱥᱤᱫ ᱨᱮᱱᱟᱜ ᱟᱹᱨᱩᱯᱷᱮᱨᱟᱣ ᱠᱚ ᱦᱩᱭᱩᱜ ᱠᱟᱱᱟ ᱟᱫᱚ ᱱᱚᱣᱟ ᱠᱚᱫᱚ ᱦᱟᱸᱜ ᱵᱟᱵᱚᱱ ᱛᱷᱤᱨ ᱫᱟᱲᱮᱭᱟᱜᱼᱟ ᱛᱚ ᱪᱮᱫᱟᱜ ᱥᱮ ᱛᱮᱦᱮᱧ ᱜᱟᱯᱟ ᱢᱟ ᱟᱵᱚ ᱱᱚᱣᱟ ᱥᱟᱬᱮᱸᱥ ᱨᱮᱱᱟᱜ ᱡᱩᱜᱽ ᱵᱚᱱ ᱞᱟᱹᱭ ᱫᱟ ᱦᱮᱸᱥᱮ ᱦᱮᱸ, ᱟᱫᱚ ᱱᱚᱣᱟ ᱥᱟᱬᱸᱮᱥ ᱨᱮᱱᱟᱜ ᱡᱩᱜᱽ ᱦᱮᱡ ᱟᱠᱟᱱ ᱯᱚᱨᱮ ᱠᱷᱚᱱᱟᱜ ᱜᱮ ᱟ ᱡᱷᱚᱛᱚ ᱦᱚᱲ ᱜᱮᱵᱚᱱ ᱧᱮᱞ ᱮᱫᱟ ᱡᱮ ᱦᱚᱸᱜ-ᱚᱭ, ᱠᱟᱱᱟ ᱟᱹᱰᱤ ᱟᱭᱢᱟ ᱞᱮᱠᱟᱱᱟᱜ ᱟᱱᱟᱴ ᱮᱴᱠᱮᱴᱚᱬᱮ ᱠᱚ ᱦᱩᱭᱩᱜ ᱠᱟᱱᱟ ᱟᱫᱚ ᱱᱚᱣᱟ ᱫᱚ ᱛᱚ ᱦᱟᱸᱜ ᱵᱟᱵᱚᱱ ᱵᱚᱱᱫᱚ ᱫᱟᱲᱮᱭᱟᱜᱼᱟ ᱥᱮ ᱦᱮᱸ ᱵᱚᱱᱫᱚᱭ ᱫᱟᱲᱮᱭᱟᱜ ᱟᱵᱚᱱ ᱢᱮᱱᱠᱷᱟᱱ ᱢᱤᱫᱴᱟᱝ ᱜᱮ ᱠᱟᱨᱚᱱ ᱠᱟᱱᱟ ᱡᱟᱦᱟᱸ ᱫᱚ ᱫᱟᱨᱮ ᱨᱚᱦᱚᱭ ᱦᱩᱭᱩᱜ ᱛᱟᱵᱚᱱᱟ ᱫᱟᱨᱮ ᱵᱟᱝ ᱢᱟᱜ ᱦᱩᱭᱩᱜᱼᱟ ᱦᱚᱸᱜ-ᱚᱱᱚᱝᱠᱟ ᱱᱟᱜ ᱠᱚ ᱟᱨᱠᱤ,
ᱦᱟᱻᱸ ᱫᱟᱨᱮ ᱟ. ᱟᱹᱰᱤ ᱡᱟᱹᱥᱛᱤ ᱜᱮ ᱦᱟᱸᱜ ᱢᱟᱱᱮ ᱟᱵᱚ, ᱟᱨ ᱨᱚᱦᱚᱭ ᱡᱟᱹᱨᱩᱲ ᱵᱚᱱᱟ, ᱚᱠᱟ ᱚᱠᱟ ᱠᱚᱨᱮ ᱠᱟᱹᱭᱜ ᱤᱭᱟᱹ ᱵᱟᱲᱟᱣ ᱟᱠᱟᱱᱟ ᱠᱷᱟᱹᱞᱤ ᱵᱟᱲᱟᱣ ᱟᱠᱟᱱᱟ ᱚᱱᱟᱠᱚ ᱡᱟᱭᱜᱟ ᱯᱷᱩᱞ ᱯᱷᱤᱞ ᱪᱟᱹᱞᱩ ᱵᱚᱱᱟ ᱥᱮ ᱚᱱᱟᱠᱚ ᱡᱟᱜᱟᱨᱮ ᱨᱚᱦᱚᱭ ᱵᱟᱲᱟᱭ ᱡᱟᱹᱨᱩᱲ ᱵᱚᱱᱟ ᱱᱤᱛᱚᱜ ᱟᱵᱚ ᱡᱮᱞᱮᱠᱟ ᱡᱩᱫᱤ ᱡᱩᱫᱤ ᱟᱵᱚᱣᱟᱜ ᱱᱤᱡᱮᱨᱟᱜ ᱦᱳᱭᱛᱳ ᱪᱮᱫ ᱪᱚᱝ ᱠᱷᱟᱹᱛᱤᱨ ᱛᱮ ᱢᱤᱫᱴᱮᱱ ᱫᱟᱨᱮ ᱡᱩᱫᱤ ᱵᱚᱱ ᱢᱟᱜᱟ ᱚᱱᱟ ᱢᱟᱜᱽ ᱞᱟᱦᱟᱨᱮ ᱟᱭᱢᱟ ᱫᱷᱚᱢ ᱦᱩᱫᱤᱥᱚᱜ ᱫᱚᱨᱠᱟᱨ ᱢᱮᱱᱟᱜ ᱛᱟᱵᱚᱱᱟ ᱥᱮ ᱚᱱᱟ ᱢᱟᱜᱽ ᱞᱟᱦᱟᱨᱮ ᱯᱮᱭᱟ ᱯᱩᱱᱭᱟ ᱜᱟᱱ ᱫᱟᱨᱮᱛᱮᱫ ᱨᱚᱦᱚᱭ ᱦᱟᱨᱟ ᱠᱟᱜ ᱡᱟᱹᱨᱩᱲᱟ ᱛᱚᱵᱮ ᱥᱮ ᱱᱚ ᱚᱱᱟ ᱢᱟᱢᱟᱜ ᱜᱟᱱᱚᱜ-ᱟ ᱟᱨ ᱡᱮᱞᱮᱠᱟ ᱵᱮᱱ ᱢᱮᱱ ᱠᱮᱭᱟ ᱢᱟᱱᱮ ᱦᱳᱭ ᱟᱵᱚ ᱚᱱᱟ ᱚᱠᱟᱴᱟᱜ ᱥᱟᱭᱮᱱᱥ ᱡᱩᱜᱽ ᱨᱮᱭᱟᱜ ᱢᱤᱫᱵᱟᱨ ᱦᱟᱸᱜ ᱪᱮᱫ ᱠᱚᱪᱚᱝ ᱢᱮᱱᱟᱜ ᱛᱟᱵᱚᱱᱟ ᱱᱚᱣᱟ ᱠᱚ ᱢᱟᱱᱮ ᱡᱚᱛᱚ ᱥᱟᱭᱮᱱᱥ ᱡᱩᱜᱽ ᱨᱮᱭᱟᱜ ᱦᱚᱸ ᱡᱚᱛᱚ ᱵᱚᱥᱛᱩ ᱛᱮ ᱪᱮᱫ ᱯᱨᱚᱵᱷᱟᱵᱽ ᱯᱟᱲᱟᱜ ᱠᱟᱱᱟ ᱚᱱᱠᱟᱱ ᱠᱟᱛᱷᱟ ᱫᱚ ᱵᱟᱝ ᱠᱟᱱᱟ ᱛᱚ ᱠᱤᱪᱷᱩ ᱠᱤᱪᱷᱩ ᱢᱮᱱᱟᱜ-ᱟ ᱛᱚ ᱚᱱᱟ ᱠᱚ ᱦᱟᱸᱜ ᱢᱟᱱᱮ ᱟᱵᱚ ᱵᱮᱵᱚᱦᱟᱨ ᱞᱤᱢᱤᱴ ᱫᱚᱦᱚᱭ ᱡᱟᱹᱨᱩᱲ ᱵᱚᱱᱟ ᱟᱨ ᱚᱱᱟ ᱠᱚ ᱟᱹᱰᱤ ᱡᱟᱹᱥᱛᱤ ᱵᱟᱹᱲᱛᱤ ᱤᱫᱤᱭᱮᱱ ᱛᱟᱵᱚᱱᱟ ᱞᱟᱦᱟᱛᱮ ᱪᱮᱞᱮᱠᱟ ᱵᱮᱱ ᱢᱮᱱᱟ ᱡᱮ ᱦᱮᱸ ᱢᱳᱵᱟᱭᱤᱞ ᱠᱚ ᱪᱮᱫ ᱠᱚ ᱞᱤᱢᱤᱴ ᱜᱮ ᱛᱟᱦᱮᱸ ᱠᱟᱱᱟ ᱜᱷᱟᱨᱚᱸᱡᱽ ᱯᱨᱚᱛᱤᱟᱥᱮ ᱢᱤᱫᱴᱮᱡ ᱛᱟᱦᱮᱸ ᱠᱟᱱᱟ ᱦᱚᱭᱛᱳ ᱢᱤᱫᱴᱮᱡ ᱮᱨᱤᱭᱟ ᱨᱮ ᱵᱟᱨᱭᱟ ᱵᱟᱱ ᱫᱚ ᱯᱮᱭᱟ ᱛᱟᱦᱮᱸ ᱠᱟᱱᱟ ᱩᱱ ᱥᱚᱢᱚᱭ ᱴᱷᱤᱠ ᱜᱮ ᱛᱟᱦᱮᱸ ᱠᱟᱱᱟ ᱛᱟᱨ ᱢᱳᱵᱟᱭᱤᱞ ᱢᱤᱫᱴᱮᱡ ᱜᱷᱟᱨᱚᱸᱡᱽ ᱨᱮᱜᱮ ᱯᱟᱥᱮ ᱯᱮᱭᱟ ᱯᱩᱱᱭᱟ ᱫᱷ ᱛᱟᱦᱮᱱ ᱠᱟᱱᱟ ᱛᱚ ᱴᱟᱣᱟᱨ ᱦᱚᱸ ᱚᱱᱟ ᱦᱤᱥᱟᱹᱵ ᱛᱮ ᱟᱹᱰᱤ ᱡᱟᱹᱥᱛᱤ ᱛᱤ ᱜᱮ ᱦᱩᱭᱱᱟ ᱛᱚ ᱞᱤᱢᱤᱴ ᱠᱷᱚᱱ ᱵᱟᱹᱲᱛᱤ ᱪᱟᱞᱟᱣᱱᱟ ᱟᱨ ᱜᱟᱹᱰᱤ ᱦᱵᱮᱱ ᱧᱮᱞᱟ ᱢᱟᱱᱮ ᱞᱤᱢᱤᱴ ᱵᱮ ᱦᱤᱥᱟᱹᱵ ᱦᱩᱭᱱᱟ ᱛᱚ ᱱᱚᱣᱟ ᱠᱚᱨᱮᱱᱟᱜ ᱯᱨᱚᱵᱷᱟᱵᱽ ᱥᱮ ᱦᱮᱸ ᱱᱚᱣᱟ ᱠᱚᱨᱮᱱᱟᱜ ᱯᱨᱚᱵᱷᱟᱵᱽ ᱫᱚ ᱚᱠᱟᱛᱮ ᱪᱟᱞᱟᱜ-ᱟ ᱯᱚᱨᱤᱵᱮᱥ ᱨᱮᱜᱮ ᱯᱟᱲᱟᱜ ᱠᱟᱱᱟ ᱛᱚ ᱚᱱᱮ ᱚᱱᱟ ᱠᱚ ᱠᱷᱟᱹᱛᱤᱨ ᱛᱮᱜᱮ ᱜᱮ ᱢᱟᱱᱮ ᱚᱱᱠᱟᱱᱟᱜ ᱚᱥᱩᱵᱤᱫᱟ ᱫᱚᱵᱚᱱ ᱧᱮᱞ ᱧᱟᱢ ᱮᱫᱟ
ᱟᱫᱚ ᱡᱩᱫᱤ ᱢᱟᱱᱮ ᱞᱟᱦᱟᱛᱮᱱᱟᱜ ᱡᱩᱜ ᱡᱩᱫᱤ ᱵᱚᱱ ᱞᱟᱹᱭᱟ ᱟᱨᱠᱤ ᱞᱟᱦᱟ ᱛᱮᱫᱚ ᱮᱠᱮᱱ ᱵᱤᱨ ᱯᱟᱠᱟᱲ ᱥᱮ ᱱᱚᱜ-ᱚ ᱱᱚᱝᱠᱟᱱᱟᱜ ᱡᱟᱭᱜᱟ ᱠᱚ ᱡᱟᱹᱥᱛᱤ ᱛᱟᱦᱮᱸ ᱠᱟᱱᱟ ᱧᱮᱞᱚᱜ-ᱟ ᱡᱮ ᱡᱟᱦᱟᱸ ᱠᱚᱨᱮ ᱵᱤᱨ ᱠᱚ ᱛᱟᱦᱮᱱᱟ ᱚᱱᱟ ᱠᱚᱨ ᱫᱚ ᱚᱠᱛᱚ ᱨᱮᱜᱮ ᱫᱟᱜ ᱡᱟᱹᱲᱤ ᱥᱮ ᱱᱚᱜ ᱱᱚᱝᱠᱟᱱᱟᱜ ᱠᱟᱹᱢᱤ ᱦᱚᱸ ᱤᱭᱟᱹ ᱠᱚ ᱦᱩᱭᱩᱜ ᱠᱟᱱ ᱛᱟᱦᱮᱱᱟ
ᱟᱨ
ᱟᱫᱚ ᱛᱮᱦᱮᱧ ᱫᱚ ᱧᱮᱞᱟᱵᱚᱱ ᱚᱱᱮ ᱡᱟᱦᱟᱸ ᱵᱤᱨ ᱠᱚ ᱛᱟᱦᱮᱸ ᱠᱟᱱᱟ ᱚᱱᱟ ᱵᱤᱨ ᱠᱚᱦᱚᱸ ᱵᱟᱹᱱᱩᱜᱼᱟ ᱢᱟᱜ ᱩᱡᱟᱹᱲ ᱠᱟᱫᱟ ᱠᱚ ᱥᱟᱱᱟᱢᱟᱜ ᱜᱮ ᱠᱟᱨᱠᱷᱟᱱᱟ ᱠᱚ ᱵᱮᱱᱟᱣ ᱞᱟᱹᱜᱤᱫ ᱛᱮ ᱟᱫᱚ ᱦᱚᱜ ᱚᱝᱠᱟ ᱠᱷᱟᱹᱛᱤᱨ ᱛᱮᱜᱮ ᱢᱟᱱᱮ ᱟᱹᱰᱤ ᱟᱭᱢᱟ ᱞᱮᱠᱟᱱᱟᱜ ᱟᱱᱟᱴ ᱦᱩᱭᱩᱜᱳᱜ ᱠᱟᱱᱟ
ᱦᱳᱭ ᱚᱱᱮ ᱚᱱᱠᱟ ᱜᱮ ᱠᱚ ᱢᱟᱜᱡ ᱟᱹ ᱡᱟᱹᱲᱤ ᱠᱮᱫᱟ ᱱᱚᱣᱟ ᱦᱮᱸ ᱞᱟᱦᱟᱛᱮ ᱱᱩᱠᱩ ᱦᱚᱲ ᱢᱟᱱᱮ ᱦᱩᱫᱤᱥᱚᱜ ᱫᱚᱨᱠᱟᱨ ᱛᱟᱦᱮᱸ ᱠᱟᱱ ᱛᱟᱠᱚᱣᱟ ᱟᱫᱚ ᱵᱟᱠᱚ ᱦᱩᱫᱤᱥ ᱞᱮᱱᱟ ᱵᱟᱠᱚ ᱦᱩᱫᱤᱥ ᱞᱮᱱᱟ ᱵᱟᱝ ᱫᱚ ᱦᱩᱫᱤᱥ ᱠᱟᱛᱮ ᱦᱩᱫᱤᱥ ᱧᱟᱢ ᱦᱳᱭ ᱦᱩᱫᱤᱥ ᱧᱟᱢ ᱠᱟᱛᱮᱫ ᱵᱟᱝ ᱫᱚ ᱵᱟᱠᱚ ᱦᱩᱫᱤᱥ ᱞᱮᱱ ᱵᱟᱝᱫᱚ ᱦᱩᱫᱤᱥ ᱜᱮ ᱦᱟᱜ ᱵᱟᱠᱚ ᱧᱟᱢ ᱞᱮᱫᱟ ᱛᱚ ᱱᱚᱣᱟ ᱫᱚ ᱚᱠᱚᱭ ᱠᱚ ᱠᱟᱹᱢᱤ ᱵᱟᱲᱟ ᱠᱮᱫᱟ ᱩᱱᱠᱩ ᱠᱚ ᱞᱟᱹᱭ ᱫᱟᱲᱮᱭᱟᱜ-ᱟ ᱟᱨ ᱟᱵᱮᱱ ᱥᱮ ᱟᱹᱞᱤᱧ ᱫᱚ ᱦᱟᱸᱜ ᱵᱟᱞᱟᱝ ᱞᱟᱹᱭ ᱫᱟᱲᱮᱭᱟᱜ ᱠᱟᱱᱟ
ᱦᱮᱸ ᱦᱮᱸ
ᱛᱚ ᱠᱟᱛᱷᱟ ᱫᱚ ᱵᱚᱱᱟᱜ ᱚᱱᱮ ᱚᱸᱰᱮ ᱟᱨ ᱱᱤᱛᱚᱜ ᱟᱵᱚ ᱚᱱᱟ ᱨᱤᱠᱳᱵᱷᱟᱨ ᱡᱩᱲ ᱵᱚᱱᱟ ᱟᱨ ᱵᱟᱝᱠᱷᱟᱱ ᱫᱚ ᱦᱟᱸᱜ ᱢᱟᱱᱮ ᱫᱟᱨᱟᱭ ᱠᱟᱱ ᱱᱤᱝᱠᱟ ᱜᱮ ᱡᱩᱫᱤ ᱪᱟᱞᱟᱜ ᱠᱷᱟᱱ ᱱᱤᱛᱚᱜ ᱡᱩᱫᱤ ᱱᱤᱝᱠᱟ ᱪᱟᱞᱟᱜ ᱠᱟᱱᱟ ᱛᱚᱵᱮ ᱟᱵᱮᱱ ᱵᱩᱡᱷᱟᱹᱣ ᱵᱮᱱ ᱯᱚᱱᱨᱚ ᱵᱤᱥ ᱵᱚᱪᱷᱚᱨ ᱛᱟᱲ ᱪᱮᱫ ᱚᱠᱟᱴᱟᱜ ᱚᱵᱚᱥᱛᱟ ᱨᱮᱵᱚᱱ ᱯᱟᱲᱟᱜ-ᱟ ᱛᱚ ᱡᱚᱢ ᱧᱩ ᱠᱚᱨᱮ ᱦᱚᱸ ᱟᱹᱰᱤ ᱱᱟᱴᱚᱱᱤ ᱜᱮᱵᱚᱱ ᱦᱩᱭᱩᱜ-ᱟ ᱦᱩᱲᱩ ᱵᱚᱱ ᱨᱚᱦᱚᱭᱟ ᱢᱟᱱᱮ ᱦᱩᱭ ᱦᱚᱸ ᱵᱟᱝ ᱦᱩᱭᱩᱜ ᱛᱟᱵᱚᱱᱟ ᱦᱟᱸᱜ ᱛᱚ ᱚᱱᱮ ᱝᱠᱟᱱᱟᱜ ᱢᱤᱫᱴᱮᱡ ᱯᱩᱨᱩᱥᱛᱷᱤᱛᱤ ᱨᱮᱵᱚᱱ ᱦᱮᱡ ᱧᱩᱨᱩᱜ-ᱟ ᱡᱟ ᱧᱮᱞᱚᱜ ᱠᱟᱱᱟ ᱟᱫᱚ ᱟᱹᱞᱤᱧ ᱫᱚ ᱱᱚᱣᱟ ᱠᱷᱟᱹᱛᱤᱨ ᱛᱮ ᱜᱮᱞᱤᱧ ᱢᱮᱱᱟ ᱦᱳᱭ ᱡᱚᱛᱚ ᱦᱚᱲ ᱵᱚᱱ ᱥᱟᱡᱟᱣ ᱵᱟᱛᱟᱣ ᱢᱟᱱᱮ ᱥᱚᱛᱚᱨ ᱠᱚᱜᱼᱟ ᱯᱚᱨᱤᱵᱮᱥ ᱨᱮ ᱟᱹᱰᱤ ᱡᱟᱹᱥᱛᱤ ᱵᱟᱵᱚᱱ ᱚᱱᱱᱟᱭᱟ ᱥᱮ ᱡᱚᱛᱚᱱᱟᱵᱚᱱ ᱯᱚᱨᱤᱵᱮᱥ ᱫᱟᱨᱮ ᱠᱚ ᱪᱮᱫ ᱠᱚᱪᱚᱝ ᱞᱟᱜᱟᱣ ᱤᱫᱤᱭᱟᱵᱚᱱ ᱢᱟᱱᱮ ᱢᱤᱫᱴᱮᱱ ᱟ ᱢᱟᱱᱮ ᱜᱨᱤᱱ ᱯᱳᱨᱤᱵᱮᱥ ᱦᱩᱭᱩᱜ ᱛᱟᱨ ᱢᱟᱱᱮ
ᱦᱮᱸ
ᱟᱨ ᱦᱮᱸ ᱞᱟᱹᱭ ᱵᱮᱱ
ᱟᱨ ᱡᱩᱫᱤ ᱢᱟᱱᱮ ᱱᱚᱣᱟ ᱦᱚᱸ ᱧᱮᱞ ᱦᱩᱭᱩᱜᱼᱟ ᱡᱮ ᱟᱵᱚ ᱢᱟᱹᱱᱢᱤ ᱪᱮᱛᱟᱱ ᱨᱮᱦᱚᱸ ᱟᱨ ᱱᱚᱜᱼᱚᱭ ᱡᱟᱦᱟᱸᱭ ᱪᱮᱬᱮ ᱪᱩᱯᱲᱤᱡ ᱠᱚ ᱦᱳᱭᱳᱜ ᱠᱟᱱ ᱱᱩᱠᱩ ᱦᱚᱸ ᱧᱮᱞᱚᱜ ᱠᱟᱱᱟ ᱠᱚ ᱛᱮᱦᱤᱧ ᱜᱟᱯᱟ ᱫᱚ ᱵᱟᱹᱱᱩᱜ ᱠᱚᱣᱟ ᱟᱭᱢᱟ ᱪᱮᱬᱮᱜᱮ ᱢᱮᱱᱟᱜ ᱠᱚᱣᱟ ᱡᱟᱦᱟᱸ ᱫᱚ ᱱᱚᱜ ᱚᱭ ᱴᱟᱣᱟᱨ ᱠᱚ ᱵᱮᱵᱚᱦᱟᱨᱮᱫ ᱚᱱᱟ ᱨᱮᱱᱟᱜ ᱡᱟᱦᱟᱸ ᱟ ᱢᱤᱫᱴᱤᱡ ᱤᱭᱟᱹ ᱢᱮᱱᱟᱜᱼᱟ ᱟᱨᱠᱤ ᱟ ᱪᱮᱫ ᱢᱮᱛᱟᱜ ᱠᱟᱱ ᱦᱟᱸᱜ ᱟᱨ ᱫᱤᱥᱟᱹ ᱵᱟᱝ ᱦᱤᱡᱩᱜ ᱠᱟᱱ ᱚᱱᱟ ᱠᱷᱟᱹᱛᱤᱨ ᱛᱮ ᱧᱮᱞᱚᱜ ᱠᱟᱱᱟ ᱡᱮ ᱱᱩᱠᱩ ᱪᱮᱬᱮ ᱠᱚᱦᱚᱸ ᱵᱟᱝᱠᱚ ᱥᱟᱦᱟᱣ ᱫᱟᱲᱮᱭᱟᱜ ᱠᱟᱱᱟ ᱱᱟᱜ ᱟᱹᱰᱤ ᱟᱭᱢᱟ ᱪᱮᱬᱮ ᱜᱮ ᱠᱚ ᱜᱩᱡᱩᱜ
ᱦᱩᱸ ᱦᱩᱸ ᱴᱟᱣᱟᱨ ᱦᱮᱱᱟᱜ ᱚᱱᱟ ᱨᱮᱰᱤᱭᱮᱥᱚᱱ
ᱦᱳᱭ ᱦᱳᱭ
ᱦᱳᱭ ᱢᱟᱱᱮ ᱴᱟᱣᱟᱨ ᱠᱷᱟᱹᱛᱤᱨ ᱛᱮ ᱢᱟᱱᱮ ᱦᱮᱸ ᱢᱟᱱᱮ ᱴᱟᱣᱟᱨ ᱫᱚ ᱪᱮᱬᱮ ᱵᱤᱨᱩᱫᱽ ᱜᱮᱭᱟ ᱟᱨ ᱚᱠᱟ ᱚᱠᱟ ᱠᱚᱨᱮ ᱦᱟᱸᱜ ᱴᱟᱣᱟᱨ ᱢᱮᱱᱟᱜᱼᱟ ᱚᱱᱟ ᱠᱚᱨᱮ ᱪᱮᱬᱮ ᱫᱚ ᱵᱟᱠᱚ ᱛᱟᱦᱮᱱ ᱠᱟᱱ ᱜᱮᱭᱟ ᱟᱨ ᱚᱱᱟ ᱴᱟᱣᱟᱨ ᱠᱷᱟᱹᱛᱤᱨ ᱛᱮᱜᱮ ᱢᱟᱱᱮ ᱪᱮᱬᱮ ᱫᱚ ᱦᱟᱸᱜ ᱟᱹᱰᱤ ᱜᱟᱱ ᱜᱮᱠᱚ ᱢᱟᱱᱮ ᱟᱫ ᱪᱟᱵᱟᱭᱮᱱᱟ ᱵᱤᱞᱩᱯᱛᱤᱭᱮᱱᱟᱠᱚ ᱟᱨ ᱱᱚᱣᱟ ᱦᱚᱸ ᱢᱤᱫᱴᱮᱱ ᱠᱟᱨᱚᱱ ᱠᱟᱱᱟ ᱟᱨᱦᱚᱸ ᱚᱱᱠᱟ ᱜᱮ ᱦᱟᱸᱜ ᱦᱚᱭᱛᱳ ᱟᱵᱚ ᱴᱚᱞᱟ ᱠᱚᱨᱮᱱ ᱢᱟᱱᱮ ᱟᱵᱚ ᱠᱚᱨᱮᱱ ᱜᱤᱫᱟᱹᱨ ᱯᱤᱫᱟᱹᱨ ᱜᱮ ᱦᱟᱸᱜ ᱢᱮᱱᱟᱜ ᱦᱚᱭᱛᱳ ᱩᱱᱠᱩ ᱠᱚ ᱢᱟᱱᱮ ᱤᱭᱟᱹ ᱵᱟᱲᱟ ᱠᱮᱫ ᱠᱚᱣᱟ ᱠᱚ ᱥᱮ ᱡᱚᱢ ᱞᱟᱹᱜᱤᱫ ᱛᱮ ᱥᱮ ᱚᱱᱠᱟ ᱜᱮ ᱪᱮᱫ ᱠᱚ ᱪᱚᱝ ᱛᱚ ᱚᱱᱟ ᱦᱚᱸ ᱢᱤᱫᱴᱮᱱ ᱠᱟᱨᱚᱱ ᱠᱟᱱᱟ ᱛᱚ ᱛᱮᱦᱮᱧ ᱜᱤ ᱦᱟᱸᱜ ᱟᱹᱞᱤᱧ ᱪᱮᱫ ᱞᱮᱠᱟᱞᱤᱧ ᱢᱮᱱ ᱠᱮᱭᱟ ᱢᱤᱫᱴᱮᱱ ᱜᱤᱫᱽᱨᱟᱹ ᱠᱚᱲᱟ ᱜᱤᱫᱽᱨᱟᱹ ᱦᱮᱡ ᱮᱱᱟ ᱛᱚ ᱟᱞᱮ ᱚᱸᱰᱮ ᱦᱟᱸᱜ ᱞᱮ ᱥᱤᱭᱮᱫ ᱠᱟᱱ ᱛᱟᱦᱮᱱᱟ ᱦᱳᱲᱩ ᱨᱚᱦᱚᱭ ᱞᱟᱹᱜᱤᱫ ᱛᱮ ᱛᱚ ᱪᱮᱬᱮ ᱟᱹᱰᱤ ᱜᱟᱱ ᱠᱚ ᱦᱮᱡ ᱞᱮᱱᱟ ᱯᱨᱟᱭ ᱢᱤᱫ ᱠᱷᱮᱛ ᱱᱚᱝᱠᱟ ᱟᱹᱰᱤ ᱫᱟᱹᱨᱭ ᱠᱚ ᱦᱮᱞ ᱞᱮᱱᱟ ᱟᱫᱚ ᱩᱱᱠᱩ ᱪᱮᱬᱮ ᱧᱮᱞᱛᱮ ᱜᱚᱨᱠᱟᱭ ᱥᱟᱵ ᱟᱹᱜᱩ ᱞᱮᱫᱟ ᱟᱫᱚ ᱥᱟᱵ ᱟᱹᱜᱩ ᱜᱮ ᱟᱹᱞᱤᱧ ᱫᱚᱞᱤᱧ ᱵᱩᱡᱷᱟᱹᱣ ᱠᱮᱫᱮᱭᱟ ᱡᱮ ᱪᱮᱬᱮᱭ ᱴᱩᱴᱤ ᱠᱚᱣᱟ ᱱᱩᱭ ᱫᱚ ᱮᱱᱦᱚᱸ ᱞᱤᱧ ᱠᱩᱞᱤ ᱠᱮᱫᱮᱭᱟ ᱦᱮᱸ ᱡᱟᱦᱟᱱᱟᱜ ᱞᱟᱹᱠᱛᱤ ᱢᱮᱱᱟᱜᱼᱟ ᱪᱮᱛᱟ ᱟᱫᱚ ᱪᱮᱫ ᱦᱚᱸ ᱵᱟᱭ ᱢᱮᱱᱫᱟ ᱪᱮᱬᱮ ᱡᱮ ᱴᱩᱴᱤ ᱠᱚᱣᱟ ᱚᱱᱟᱦᱚᱸ ᱵᱟᱭ ᱢᱮᱱᱫᱟ ᱟᱫᱚ ᱢᱚᱡᱽ ᱛᱮᱜᱮᱞᱤᱧ ᱢᱮᱛᱟ ᱫᱮᱭᱟ ᱤᱭᱟᱹ ᱡᱟᱭ ᱦᱳᱠ ᱡᱟᱦᱟᱱᱟᱜ ᱜᱮᱢ ᱪᱤᱠᱟᱹᱭ ᱪᱮᱬᱮ ᱫᱚ ᱢᱤᱫᱴᱮᱱ ᱦᱟᱨᱚᱢ ᱨᱩᱴᱤ ᱠᱚᱣᱟ ᱟᱫᱚ ᱵᱟᱭ ᱴᱩᱴᱤ ᱞᱮᱫ ᱠᱚᱣᱟ ᱴᱩᱴᱤ ᱫᱚ ᱛᱚ ᱚᱱᱮ ᱚᱱᱠᱟᱜᱱᱟ ᱠᱷᱮᱛᱨᱚ ᱟᱨ ᱪᱮᱬᱮ ᱢᱟᱵᱚᱱ ᱵᱟᱰᱟᱭ ᱜᱮᱭᱟ ᱪᱟᱥᱵᱟᱥ ᱨᱮᱱ ᱯᱤᱨᱤᱭᱚ ᱵᱚᱱᱫᱷᱩ ᱛᱚ ᱱᱩᱠᱩ ᱯᱨᱤᱭᱚ ᱪᱟᱥ ᱵᱟᱥ ᱨᱮᱱ ᱯᱤᱨᱤᱭᱚ ᱵᱚᱱᱫᱷᱩ ᱦᱚᱸ ᱡᱩᱫᱤ ᱠᱚ ᱟᱫ ᱪᱟᱵᱟᱭᱮᱱ ᱠᱷᱟᱡ ᱛᱚ ᱟᱵᱚᱣᱟᱜ ᱪᱟᱥ ᱵᱟᱥ ᱫᱚ ᱵᱚᱞᱮ ᱚᱠᱟᱛᱮ ᱦᱤᱡᱩᱜᱼᱟ ᱛᱤᱱᱟᱹᱜ ᱜᱟᱱ ᱵᱚᱱ ᱨᱚᱦᱚᱭᱮᱫ ᱠᱟᱱ ᱛᱤᱡᱩ ᱠᱚᱠᱚ ᱡᱚᱢᱮᱫ ᱛᱟᱵᱚᱱᱟ ᱟᱨ ᱚᱱᱟ ᱠᱚ ᱵᱚᱱ ᱵᱟᱧᱪᱟᱣ ᱞᱟᱹᱜᱤᱫ ᱛᱮ ᱦᱟᱱᱮ ᱥᱟᱨᱦᱟᱜ ᱵᱟᱡᱟᱨ ᱨᱮ ᱮᱠᱷᱚᱱ ᱵᱚᱱ ᱵᱮᱵᱚᱦᱟᱨᱮᱫ ᱠᱟᱱ ᱚᱱᱟ ᱵᱮᱵᱚᱦᱟᱨ ᱵᱟᱲᱟ ᱠᱟᱛᱮᱫ ᱴᱷᱤᱠ ᱜᱮᱭᱟ ᱪᱟᱥ ᱵᱟᱥ ᱢᱟ ᱢᱚᱸᱡᱽ ᱜᱮ ᱦᱩᱭᱩᱜ ᱠᱟᱱ ᱛᱚᱵᱮ ᱚᱠᱟᱴᱟᱜ ᱵᱷᱤᱴᱟᱢᱤᱱ ᱧᱟᱢᱚᱜ ᱨᱮᱭᱟᱜ ᱫᱚᱨ ᱠᱟᱨ ᱚᱱᱟ ᱵᱟᱵᱚᱱ ᱧᱟᱢᱮᱫ ᱠᱟᱱ
ᱛᱚ ᱚᱱᱠᱟ ᱜᱮ ᱪᱟᱞᱟᱜ ᱠᱟᱱᱟ ᱵᱚᱨᱛᱚᱢᱟᱱ
ᱦᱮᱸ ᱟᱫᱚ ᱱᱩᱠᱩ ᱪᱮᱬᱮ ᱠᱚᱦᱚᱸ ᱵᱚᱱ ᱧᱮᱞ ᱠᱚᱣᱟ ᱟᱹᱰᱤ ᱟᱭᱢᱟ ᱚᱱᱠᱟ ᱵᱹᱲᱤᱡ ᱛᱤᱡᱩ ᱢᱮᱱᱟᱜ ᱠᱚᱣᱟ ᱡᱟᱦᱟᱸᱭ ᱫᱚ ᱠᱚᱦᱚᱸ ᱠᱚ ᱡᱚᱢ ᱠᱚᱣᱟ ᱟᱨᱠᱤ ᱦᱮ
ᱦᱳᱭ ᱦᱮᱸ ᱪᱟᱥ ᱠᱷᱮᱛ ᱠᱷᱮᱛ ᱡᱟᱭᱜᱟ ᱨᱮ ᱟᱭᱢᱟ ᱜᱮ ᱚᱱᱠᱟᱜᱮ ᱢᱤᱫ ᱵᱟᱨ ᱚᱱᱟ ᱯᱷᱚᱥᱚᱞ ᱨᱮᱦᱟᱸᱜ ᱛᱤᱡᱩ ᱠᱚ ᱢᱤᱜ ᱵᱟᱨ ᱠᱚ ᱨᱟᱠᱟᱵᱚᱜ ᱜᱮᱭᱟ ᱩᱝᱠᱩ ᱠᱚ ᱡᱚᱢ ᱠᱚᱣᱟ᱾ ᱥᱮ ᱜᱷᱩᱜᱽᱨᱤ ᱠᱚᱦᱚᱸ ᱠᱚ ᱡᱚᱢ ᱠᱚ ᱜᱮᱭᱟ ᱠᱩ ᱜᱷᱩᱜᱽᱨᱤ ᱡᱩᱫᱤ ᱢᱤᱜᱴᱮᱜ ᱠᱷᱮᱛᱨᱮ ᱡᱩᱫᱤ ᱛᱟᱦᱮᱱ ᱛᱚ ᱚᱱᱟ ᱠᱷᱮᱛ ᱨᱮᱭᱟᱜ ᱯᱷᱚᱥᱚᱞ ᱫᱚ ᱵᱚᱞᱮ ᱱᱚᱥᱴᱚ ᱩᱛᱟᱹᱨᱟᱭ᱾ ᱛᱚ ᱪᱮᱬᱮ ᱦᱟᱸᱜ ᱩᱱᱤ ᱜᱷᱩᱜᱨᱤᱭ ᱡᱚᱢᱫᱮ ᱠᱟᱱᱟ ᱛᱚᱵᱮ ᱚᱱᱟ ᱪᱮᱬᱮ ᱡᱩᱫᱤ ᱩᱱᱤ ᱜᱷᱩᱜᱽᱨᱤᱭ ᱡᱚᱢᱮᱭᱟ ᱛᱚᱵᱮ ᱩᱱᱤ ᱪᱮᱬᱮ ᱜᱮᱦᱟᱸᱜ ᱟᱵᱚᱣᱟᱜ ᱪᱟᱥ ᱛᱤᱱᱟᱹᱜ ᱜᱟᱱᱮ ᱵᱟᱧᱪᱟᱣ ᱫᱟ ᱟᱫᱚ ᱟᱹᱞᱤᱧ ᱫᱚ ᱱᱚᱣᱟ ᱜᱮᱞᱤᱧ ᱢᱮᱱᱟ ᱡᱮ ᱩᱝ ᱠᱩ ᱜᱤᱫᱟᱹᱨ ᱯᱤᱫᱟᱹᱨ ᱠᱚ ᱱᱚᱣᱟ ᱠᱚ ᱵᱤᱥᱚᱭ ᱛᱮᱦᱚᱸ ᱢᱚᱡᱽ ᱛᱮ ᱥᱤᱠᱠᱷᱟ ᱮᱢᱟᱣᱠᱚ ᱫᱚᱨᱠᱟᱨ ᱢᱮᱱᱟᱜᱼᱟ᱾